ᱦᱮᱞᱳ᱾
ᱦᱮᱸ ᱡᱚᱦᱟᱨ ᱜᱮ ᱜᱚᱢᱠᱮ᱾
ᱡᱚᱦᱟᱨ ᱜᱮ ᱡᱚᱦᱟᱨ ᱜᱮ᱾
ᱫᱮᱭᱮ ᱪᱮᱫ ᱞᱮᱠᱟ ᱦᱮᱱᱟᱜ ᱵᱤᱱᱟ ᱵᱷᱟᱜᱤ ᱜᱮᱛᱚ?
ᱦᱮᱸ ᱦᱮᱸ ᱵᱷᱟᱜᱮ ᱜᱮ ᱵᱷᱟᱜᱮ ᱜᱮ ᱱᱟᱯᱟᱭ ᱜᱮᱭᱟ ᱟᱨ ᱨᱚᱲ ᱠᱚ ᱴᱷᱤᱠ ᱴᱷᱟᱠ ᱜᱮ ᱟᱸᱡᱚᱢᱚᱜ ᱠᱟᱱᱟ ᱛᱚ?
ᱦᱮᱸ ᱴᱷᱤᱠ ᱴᱷᱟᱠ ᱜᱮ ᱟᱸᱡᱚᱢᱚᱜ ᱠᱟᱱᱟ᱾ ᱟᱞᱤᱧᱟᱜ ᱨᱚᱲ ᱠᱚ ᱴᱷᱤᱠ ᱴᱷᱟᱠ ᱜᱮ ᱟᱸᱡᱚᱢᱚᱜ ᱠᱟᱱᱟ ᱛᱚ?
ᱵᱟᱸᱝ ᱟᱡᱚᱢᱚᱜ ᱠᱟᱱᱟ᱾
ᱦᱩᱸ᱾
ᱟᱹᱰᱤ ᱱᱟᱯᱟᱭ ᱟᱹᱰᱤ ᱱᱟᱯᱟᱭ ᱟᱨ ᱪᱮᱫ ᱠᱚᱵᱤᱱ ᱪᱤᱠᱟᱹ ᱵᱟᱲᱟᱭᱮᱫᱼᱟ?
ᱦᱮᱸ ᱦᱮᱸ ᱢᱟᱨᱠᱮᱴ ᱥᱮᱫ ᱞᱤᱧ ᱦᱮᱡ ᱟᱠᱟᱱᱟ ᱠᱟᱹᱴᱤᱡ ᱫᱟᱬᱟᱱ᱾ ᱟᱨ ᱟᱹᱵᱤᱱ ᱫᱚ?
ᱢᱟᱨᱠᱮᱴ ᱥᱮᱱ ᱨᱮ? ᱜᱟᱹᱰᱤ ᱠᱚ ᱪᱮᱫ ᱦᱚᱸ ᱵᱟᱝ ᱟᱸᱡᱚᱢᱚᱜ ᱠᱟᱱᱟ ᱛᱚ᱾ ᱢᱟᱨᱠᱮᱴ ᱥᱮᱱ ᱟᱣᱟᱡ ᱵᱟᱝ ᱟᱣᱟᱡᱚᱜᱼᱟ ᱛᱚ?
ᱚ ᱵᱟᱝ ᱵᱟ ᱵᱟ᱾
ᱵᱟᱠᱷᱟᱡ ᱡᱟᱦᱟᱱᱟᱜ ᱠᱟᱴᱟᱣ ᱜᱚᱫᱚᱜ ᱟᱛᱚ ᱟᱫᱚ᱾ ᱚ ᱢᱟᱱᱮ ᱦᱚᱸ᱾
ᱱᱤᱛᱚᱜ ᱱᱤᱛᱚᱜ ᱢᱟᱨᱠᱮᱴ ᱠᱷᱚᱱᱟᱜ ᱟᱫᱚ ᱚᱱᱠᱟ ᱫᱚ ᱟᱣᱟᱡ ᱫᱚ ᱵᱟᱭ ᱟᱣᱟᱡᱚᱜᱼᱟ᱾
ᱟᱪᱪᱦᱟ ᱟᱪᱪᱦᱟ᱾ ᱟᱹᱰᱤ ᱱᱟᱯᱟᱭ ᱠᱟᱛᱷᱟ ᱛᱟᱦᱚᱞᱮ ᱡᱚᱢ ᱠᱚᱫᱚ ᱦᱩᱭᱱᱟ?
ᱵᱟ ᱡᱚᱢ ᱫᱚ ᱚᱱᱠᱟ ᱦᱩᱭ ᱵᱟᱲᱟ ᱟᱹᱣᱨᱤ ᱦᱭᱩᱭᱩᱜᱼᱟ᱾ ᱦᱚᱸᱜ-ᱚᱭ ᱚᱣᱟᱜ ᱚᱲᱟᱜ ᱞᱤᱧ ᱛᱤᱭᱟᱹᱜ ᱠᱮᱫᱟ᱾ ᱛᱚ ᱚᱲᱟᱜ ᱨᱮ ᱦᱮᱡ ᱞᱮᱠᱷᱟᱱ ᱟᱫᱚ ᱱᱚᱝᱠᱟ ᱡᱚᱢ ᱵᱟᱲᱟ ᱠᱚ ᱦᱩᱭᱩᱜᱼᱟ᱾
ᱟᱪᱪᱷᱟ ᱟᱪᱪᱷᱟ ᱟᱹᱰᱤ ᱱᱟᱯᱟᱭ᱾ ᱛᱟᱲᱟᱢ ᱛᱮᱵᱤᱱ ᱪᱟᱞᱟᱣ ᱠᱟᱱᱟ ᱥᱮ ᱪᱮᱫ?
ᱦᱮᱸ ᱛᱟᱲᱟᱢ ᱛᱮᱜᱮ ᱢᱟᱨᱠᱮᱴ ᱫᱚ ᱥᱩᱨ ᱥᱟᱹᱦᱤᱡ ᱦᱮᱱᱟᱜᱼᱟ ᱛᱚ᱾ ᱛᱟᱲᱟᱢ ᱛᱮᱜᱮᱞᱤᱧ ᱪᱟᱞᱟᱣ ᱠᱟᱱᱟ᱾
ᱟᱹᱰᱤ ᱱᱟᱯᱟᱭ ᱟᱹᱰᱤ ᱱᱟᱯᱟᱭ ᱟᱨ ᱛᱟᱦᱚᱞᱮ ᱪᱮᱫ ᱠᱚᱵᱤᱱ ᱦᱟᱛᱟᱣ ᱠᱮᱜ-ᱟ ᱢᱟᱨᱠᱮᱴ ᱨᱮ ᱠᱟᱹᱴᱤᱡ ᱞᱟᱹᱭ ᱧᱚᱜ ᱵᱤᱱ᱾
ᱚ ᱢᱟᱨᱠᱮᱴ ᱨᱮᱫᱚ ᱠᱟᱹᱴᱤᱡ ᱞᱤᱧ ᱪᱟᱞᱟᱣ ᱞᱮᱱᱟ ᱠᱟᱹᱴᱤᱡ ᱦᱟᱹᱱᱠᱩ ᱮᱸ ᱜᱟᱛᱮ ᱠᱚᱲᱟ ᱠᱚ ᱦᱮᱡ ᱞᱮᱱᱟ ᱛᱚ᱾ ᱛᱚ ᱩᱱᱠᱩ ᱥᱟᱞᱟᱜ ᱜᱮ ᱠᱟᱹᱴᱤᱡ ᱟᱰᱰᱟ ᱢᱟᱨᱟ ᱪᱟᱞᱟᱜ ᱦᱩᱭᱩᱜ ᱜᱮᱭᱟ ᱪᱚᱠ ᱥᱮᱫ᱾ ᱦᱚᱸ ᱚᱱᱠᱟ ᱜᱮᱞᱤᱧ ᱪᱟᱞᱟᱣ ᱞᱮᱱᱟ ᱦᱟᱛᱟᱣ ᱫᱚ ᱡᱟᱦᱱᱟᱜ ᱫᱚ ᱚᱱᱠᱟ ᱫᱚ ᱵᱟᱹᱞᱤᱧ ᱪᱟᱞᱟᱣ ᱟᱠᱟᱱᱟ᱾
ᱟᱪᱪᱷᱟ ᱟᱪᱪᱷᱟ ᱟᱪᱪᱷᱟ᱾ ᱟᱹᱰᱤ ᱱᱟᱯᱟᱭ ᱟᱨ ᱱᱤᱛᱚᱜ ᱫᱚ ᱚᱲᱟᱜ ᱨᱮ ᱪᱟᱞᱟᱣ ᱠᱟᱛᱮᱫ ᱡᱚᱢ ᱠᱟᱛᱮ ᱟᱨ ᱡᱟᱹᱯᱤᱫ ᱥᱮ ᱪᱮᱫ
ᱵᱟᱝ ᱡᱚᱢ ᱠᱟᱛᱮ ᱩᱱᱟᱹᱜ ᱞᱚᱜᱚᱱ ᱫᱚ ᱡᱟᱹᱯᱤᱫ ᱫᱚ ᱵᱟᱝ ᱦᱩᱭᱩᱜᱼᱟ ᱠᱟᱹᱴᱤᱡ ᱡᱟᱦᱟᱱᱟᱜ ᱡᱩᱫᱤ ᱠᱟᱹᱢᱤ ᱴᱟᱢᱤ ᱚᱱᱠᱟ ᱛᱟᱦᱮᱱᱟ, ᱠᱚᱨᱟᱣ ᱵᱟᱲᱟᱭ ᱦᱩᱭᱩᱜᱼᱟ, ᱟᱨ ᱵᱟᱠᱷᱟᱱ ᱫᱚ ᱛᱟᱨ ᱯᱚᱨ ᱡᱟᱹᱯᱤᱫ ᱵᱟᱲᱟᱭ ᱦᱩᱭᱩᱜᱼᱟ ᱟᱨ ᱪᱮᱫ
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱾ ᱛᱟᱦᱚᱞᱮ ᱫᱟᱜ ᱠᱚᱫᱚ ᱚᱱᱛᱮ ᱫᱚ ᱫᱟᱜ ᱡᱟᱹᱯᱩᱫ ᱠᱚ
ᱦᱮᱸ ᱫᱟᱜ ᱫᱚ ᱜᱚᱝᱠᱮ ᱫᱟᱜ ᱞᱮᱫᱟᱭ ᱟᱫᱚ ᱱᱤᱛᱚᱜ ᱫᱚ ᱵᱚᱱᱫᱚ ᱟᱠᱟᱫᱟᱭ ᱫᱟᱜ᱾
ᱵᱚᱱᱫᱚ ᱠᱟᱫᱟᱭ, ᱛᱮᱦᱮᱧ ᱫᱤᱱ ᱵᱮᱲᱟ ᱫᱟᱜ ᱞᱮᱫ ᱜᱮᱭᱟ
ᱦᱮᱸ ᱫᱟᱜ ᱫᱚ ᱫᱟᱜ ᱞᱮᱫ ᱜᱮᱭᱟ ᱜᱚᱝᱠᱮ ᱛᱮᱦᱮᱧ ᱫᱚ᱾
ᱟᱪᱪᱷᱟ ᱟᱪᱪᱷᱟ ᱪᱟᱥ-ᱵᱟᱥ ᱠᱚ ᱛᱤᱱᱟᱹᱜ ᱜᱟᱱ ᱞᱟᱦᱟ ᱦᱩᱭᱱᱟ ᱥᱮ ᱛᱟᱭᱱᱚᱢ ᱨᱮᱜᱮ ᱠᱟᱹᱴᱤᱡ ᱞᱟᱹᱭ ᱧᱚᱜ ᱢᱮ᱾
ᱚ ᱟᱞᱮ ᱫᱚ ᱜᱚᱢᱠᱮ ᱪᱟᱨ ᱢᱟᱥ ᱨᱮᱱᱟᱜ ᱦᱩᱲᱩ ᱞᱮ ᱨᱚᱦᱚᱭᱟ ᱛᱚ ᱛᱚ ᱚᱱᱟ ᱠᱷᱟᱹᱛᱤᱨ ᱟᱫᱚ ᱞᱟᱦᱟ ᱛᱮᱜᱮ ᱱᱚᱝᱠᱟ ᱨᱚᱦᱚᱭ ᱵᱟᱲᱟ ᱦᱩᱭ ᱠᱟᱱᱟ᱾ ᱟᱫᱚ ᱪᱟᱥ ᱵᱟᱥ ᱫᱚ ᱜᱩᱪᱷᱟᱹᱣ ᱞᱮᱠᱟ ᱫᱚ ᱜᱩᱪᱷᱟᱹᱣ ᱠᱟᱱᱟ ᱚᱱᱟ ᱦᱮᱲᱦᱮᱫ ᱠᱟᱹᱢᱤ ᱠᱚ ᱞᱟᱜᱟᱜᱼᱟ᱾ ᱡᱟᱦᱟᱸ ᱵᱤᱵᱷᱤᱱᱱᱚ ᱫᱷᱚᱨᱚᱱᱮ ᱟᱜᱟᱪᱷᱟ ᱴᱟᱠᱟᱪᱟ ᱦᱮᱱᱟᱜ ᱟ ᱛᱚ, ᱚᱱᱟ ᱠᱚᱠᱚ ᱦᱮᱲᱮᱫ ᱟᱠᱚ ᱵᱟᱹᱫᱽ ᱨᱮ᱾
ᱟᱪᱪᱷᱟ ᱟᱪᱪᱷᱟ ᱟᱪᱪᱷᱟ
ᱟᱫᱚ ᱜᱚᱝᱠᱮ ᱛᱟᱦᱞᱮ ᱟᱯᱮ ᱚᱱᱛᱮ ᱫᱚ ᱱᱚᱝᱠᱟ ᱪᱟᱥ ᱵᱟᱥ ᱫᱚ ᱛᱤᱱᱟᱹᱜ ᱴᱟᱜ ᱦᱩᱭᱱᱟ
ᱟᱞᱮ ᱥᱮᱫ ᱦᱚᱸ ᱱᱚᱦᱚᱭ ᱛᱚ, ᱪᱟᱥ ᱵᱟᱥ ᱛᱚᱲᱟ ᱠᱚ ᱞᱟᱜᱟᱣ ᱪᱟᱞᱟᱜ ᱠᱟᱱᱟ ᱟᱨ ᱠᱤ ᱱᱤᱛᱚᱜ ᱫᱚ ᱱᱚᱜᱼᱚᱭ ᱟᱲᱮᱹ ᱟᱲᱮ ᱠᱚ ᱢᱟᱜ ᱞᱤᱧ ᱪᱟᱞᱟᱜ ᱠᱟᱱᱟ ᱫᱤᱱᱜᱮ ᱠᱟᱹᱴᱤᱡ, ᱟᱨ ᱢᱤᱫ ᱫᱤᱱ ᱛᱮ ᱵᱟᱨᱭᱟ ᱯᱮᱭᱟ ᱵᱟᱹᱫᱽ ᱯᱩᱨᱟᱹᱣ ᱠᱟᱜ ᱠᱟᱱᱟᱞᱮ᱾
ᱟᱪᱪᱷᱟ ᱟᱪᱪᱷᱟ ᱟᱫᱚ ᱜᱚᱝᱠᱮ ᱛᱟᱦᱚᱞᱮ ᱮᱠᱞᱟ ᱜᱮᱵᱤᱱ ᱢᱟᱜ ᱮᱫᱟ ᱥᱮ ᱟᱲᱮ ᱠᱚ ᱠᱚ ᱱᱚᱝᱠᱟ ᱛᱟᱦᱚᱞᱮ ᱥᱮᱵᱤᱱ ᱱᱚᱝᱠᱟ ᱞᱮᱵᱟᱨ ᱴᱮᱵᱟᱨ ᱵᱤᱱ ᱞᱟᱜᱟᱣ ᱟᱠᱟᱫ ᱠᱚᱣᱟ ᱱᱚᱝᱠᱟ
ᱵᱟᱝ ᱵᱟᱝ ᱮᱠᱞᱟ ᱜᱮᱞᱤᱧ ᱢᱟᱜ ᱮᱫᱟ᱾ ᱟᱨ ᱴᱟᱠᱟ ᱦᱮᱸ ᱠᱚᱥᱴᱚ ᱦᱩᱭᱩᱜ ᱠᱟᱱ ᱜᱮᱭᱟ ᱚᱲᱟᱜ ᱛᱮ ᱛᱟᱯᱚᱨᱮ ᱦᱮᱡ ᱠᱟᱛᱮ ᱛᱮ, ᱥᱚᱠᱛᱚ ᱞᱟᱸᱜᱟ ᱵᱩᱡᱷᱟᱹᱜ ᱠᱟᱱᱟ᱾
ᱚ ᱛᱟᱦᱚᱞᱮ ᱟᱫᱚ ᱜᱚᱝᱠᱮ ᱛᱟᱦᱞᱮ ᱚᱱᱠᱟ ᱵᱟᱯᱞᱟ ᱴᱟᱯᱞᱟ ᱦᱩᱭ ᱠᱟᱱᱟ ᱥᱮ ᱵᱟᱝ ᱛᱟᱦᱞᱮ
ᱵᱟᱝ ᱵᱟᱝ ᱵᱟᱯᱞᱟ ᱠᱚᱫᱚ ᱵᱟᱝ ᱦᱩᱭ ᱟᱠᱟᱱᱟ ᱾
ᱦᱚᱸ
ᱟᱹᱨᱠᱤ ᱱᱚᱜᱼᱚᱭ ᱯᱟᱲᱦᱟᱣ ᱠᱚ ᱪᱟᱞᱟᱜ ᱠᱟᱱᱟ ᱯᱟᱲᱦᱟᱣ ᱠᱚ᱾
ᱟᱪᱪᱷᱟ ᱟᱪᱪᱷᱟ
ᱦ ᱟᱫᱚ ᱯᱟᱲᱦᱟᱣ ᱠᱚᱦᱚᱸ ᱯᱟᱲᱦᱟᱣ ᱠᱚᱦᱚᱸ ᱧᱮᱞ ᱦᱩᱭᱩᱜ ᱠᱟᱱᱟ ᱚᱱᱟ ᱥᱟᱶᱛᱮ ᱪᱟᱥ ᱵᱟᱥ ᱠᱚᱦᱚᱸ ᱧᱮᱞ ᱦᱩᱭᱩᱜ ᱠᱟᱱᱟ᱾
ᱦᱮᱸ ᱮᱠᱟᱞ ᱮᱠᱟᱞ ᱚᱱᱟ ᱠᱚᱫᱚ ᱫᱚᱨᱠᱟᱨ ᱠᱟᱱ ᱜᱮᱭᱟ ᱦᱮᱸ ᱥᱮ ᱵᱟᱝ ᱾ ᱦᱚᱸ
ᱟᱨ ᱦᱮᱸ ᱚᱱᱠᱟ ᱫᱤᱱ ᱵᱮᱲᱟ ᱞᱤᱧ ᱪᱟᱞᱟᱜ ᱜᱮᱭᱟ ᱱᱤᱛᱚᱜ ᱛᱮ ᱢᱟᱹᱱᱮ ᱞᱟᱸᱜᱟ ᱵᱩᱡᱷᱟᱹᱜ-ᱟ ᱛᱚ, ᱞᱟᱸᱜᱟ ᱵᱩᱡᱷᱟᱹᱜ ᱛᱮᱼᱼ ᱠᱟᱹᱴᱤᱡ ᱱᱤᱛᱚᱜ ᱡᱚᱢ ᱵᱟᱲᱟ ᱠᱟᱛᱮᱫ ᱡᱟᱹᱯᱤᱫ ᱦᱩᱭᱩᱜ-ᱟ ᱪᱮᱫᱟᱜ ᱯᱟᱲᱦᱟ-ᱣ ᱵᱟᱝ ᱥᱟᱱᱟ ᱠᱟᱱᱟ᱾ ᱛᱚ ᱟᱹᱰᱤ ᱡᱳᱨ ᱞᱟᱸᱜᱟᱣ ᱵᱩᱡᱷᱟᱹᱜ ᱼᱼᱼ
ᱦᱮᱸ ᱠᱟᱹᱢᱤ ᱞᱟᱸᱜᱟ ᱠᱟᱛᱮᱫ ᱱᱚᱝᱹᱠᱟ ᱫᱚ ᱯᱟᱲᱟᱜ ᱫᱚ ᱵᱟᱭ ᱥᱮᱱᱟ-ᱟ ᱠᱟᱹᱴᱤᱡ ᱵᱤᱥᱨᱟᱢ ᱜᱮ ᱫᱚᱨᱼᱼᱼ ᱠᱟᱨᱟᱭ ᱦᱚᱲᱹᱢᱚ ᱫᱚ ᱦᱮᱸ ᱥᱮ ᱵᱟᱝ?
ᱦᱮᱸ, ᱦᱮ ᱥᱮᱛᱟᱜ ᱨᱮ ᱵᱮᱹᱨᱮᱹᱫ ᱠᱟᱛᱮ ᱜᱮ ᱡᱟᱣ ᱯᱟᱲᱦᱟᱣ ᱫᱚ᱾ ᱯᱟᱲᱦᱟᱣ ᱦᱳᱭᱳᱜᱼᱟ, ᱵᱮᱨᱮᱫ ᱠᱟᱛᱮ ᱡᱟᱦᱟᱸ ᱛᱤᱱᱟᱹᱜ ᱟᱴᱟ, ᱱᱚᱴᱟ, ᱫᱚᱥᱴᱟᱼᱼ ᱛᱚ ᱛᱟᱯᱚᱹᱨᱮ ᱦᱟᱱᱛᱮ ᱪᱟᱞᱟᱣ ᱦᱩᱭᱩᱜᱼᱟ᱾
ᱮᱸᱻ
ᱪᱟᱞᱟᱣ ᱠᱟᱛᱮ ᱟᱨᱠᱤ ᱢᱟᱜ ᱦᱚᱸ ᱢᱟᱜ ᱠᱟᱜ ᱦᱩᱭᱩᱜᱼᱟ ᱡᱟᱦᱟᱸ ᱞᱮᱹᱠᱟᱼᱼᱼ ᱛᱮᱜᱮ ᱢᱟᱱᱮ ᱯᱩᱨᱟᱹᱣ ᱠᱟᱜ ᱦᱩᱭᱩᱹᱜ ᱠᱟᱱᱟ ᱢᱟᱱᱮ ᱵᱚᱨᱥᱟ ᱛᱤ ᱠᱚ ᱦᱚᱨᱚᱜ ᱠᱟᱛᱮ ᱨᱮᱦᱚᱸ ᱪᱤᱠᱟᱹᱭᱟᱵᱤᱱ᱾
ᱚᱸ ᱠᱟᱹᱢᱤ ᱫᱚ ᱠᱟᱹᱢᱤ ᱦᱩᱭᱩᱜ ᱜᱮᱭᱟ᱾ ᱟᱫᱚ ᱚᱱᱟ ᱠᱟᱹᱢᱤ ᱫᱚ ᱵᱟᱠᱷᱟᱱ ᱚᱠᱚᱭ ᱠᱚᱨᱟᱭᱟ-ᱭ᱾
ᱦᱟᱸ ᱵᱟᱹᱠᱷᱟᱡ ᱫᱚ, ᱱᱟᱛᱮ ᱦᱚᱸ ᱚᱲᱟᱜ ᱦᱚᱸ ᱠᱚ ᱢᱟᱱᱮ ᱞᱟ ᱚᱲᱟᱜ ᱦᱚᱲ ᱦᱚᱸ ᱢᱟᱱᱮ ᱞᱟᱜᱟ ᱤᱫᱤᱭᱮᱫᱼᱟ ᱛᱚᱠᱚ ᱟᱸᱫᱚᱼᱼ ᱤᱭᱟᱹ ᱟᱲᱮ ᱦᱚᱸ ᱢᱟᱜ ᱤᱫᱤᱭᱮᱫ ᱞᱤᱧ ᱟᱞᱤᱧ ᱦᱚᱸ᱾
ᱮᱸᱻ
ᱞᱟᱜᱟᱣ ᱦᱚᱸ ᱞᱟᱜᱟᱣ ᱤᱫᱤᱮᱫ-ᱟ ᱞᱤᱧ, ᱟᱫᱚ ᱡᱟᱹᱥᱛᱤ ᱢᱟᱨᱟᱝ ᱢᱟᱨᱟᱝᱼᱼᱼ ᱵᱟᱹᱫ ᱠᱚᱫᱚ ᱵᱟᱝ ᱠᱟᱱᱟ᱾ ᱟᱫᱚᱼᱼᱼ ᱞᱚᱜᱚᱱ ᱜᱮ ᱦᱩᱭ ᱜᱚᱫᱚᱜ ᱠᱟᱱᱟ ᱢᱤᱫ ᱫᱤᱱ ᱨᱮ ᱵᱟᱨᱭᱟ ᱯᱮᱭᱟ ᱚᱱᱠᱟ ᱠᱚᱢᱯᱞᱤᱴ ᱜᱚᱫᱼᱮ ᱟᱞᱤᱧ᱾ ᱢᱟᱨᱟᱝ ᱠᱚᱫᱚ ᱞᱟᱦᱟ ᱨᱮᱹᱜᱮ ᱠᱟᱢᱯᱞᱤᱴ ᱦᱩᱭ ᱟᱠᱟᱱᱟ᱾
ᱟᱪᱪᱷᱟ ᱟᱪᱪᱷᱟ, ᱛᱟᱦᱚᱞᱮ ᱟᱫᱚ ᱜᱚᱝᱠᱮ ᱟᱯᱮ ᱫᱚ ᱯᱮ ᱢᱟᱥ ᱨᱮᱱᱟᱜ ᱱᱚᱝᱠᱟᱼᱼ ᱯᱮ ᱞᱟᱜᱟᱭ ᱮᱫᱟ ᱦᱩᱲᱩ ᱥᱮ ᱚᱱᱠᱟ ᱯᱩᱱ ᱢᱟᱥ ᱨᱮᱱᱟᱜ?
ᱯᱩᱨᱟᱹ ᱵᱚᱪᱷᱚᱨ ᱨᱮᱱᱟᱱᱜ᱾
ᱟᱪᱪᱷᱟ ᱟᱪᱪᱷᱟ᱾
ᱦᱚᱭ, ᱯᱩᱨᱟᱹ ᱵᱚᱪᱷᱚᱨ ᱟᱨ ᱥᱟᱨᱡᱚᱜ ᱟᱨ ᱦᱚᱸ ᱟᱠᱷᱼᱼᱼ ᱟᱹᱠᱷᱨᱤᱧ ᱞᱟᱹᱜᱤᱱ ᱟᱹᱰᱤᱜᱟᱱ ᱴᱟᱠᱟ, ᱚᱱᱟ ᱛᱮᱦᱚᱸ ᱤᱱᱠᱟᱢ ᱦᱩᱭᱩᱜ ᱠᱟᱱᱟ᱾
ᱚ ᱟᱸᱫᱚ ᱜᱚᱝᱠᱮ ᱛᱟᱦᱚᱞᱮ ᱟᱸᱯᱮ ᱚᱱᱛᱮ ᱫᱚ ᱪᱮᱫᱞᱮᱠᱟ ᱦᱩᱲᱩ ᱨᱮᱱᱟᱜ ᱫᱟᱢ ᱠᱚ ᱦᱮᱱᱟᱜᱼᱟ?
ᱦᱩᱲᱩ ᱨᱮᱱᱟᱜ ᱫᱟᱢᱻ
ᱢᱟᱹᱱᱮ ᱟᱠᱷᱨᱤᱧᱟᱸᱯᱮ ᱡᱩᱫᱤ ᱚᱱᱠᱟ ᱜᱳᱰᱟᱣᱩᱱ ᱠᱚᱨᱮ ᱦᱮᱸ ᱥᱮ ᱵᱟᱝ, ᱟᱫᱚ ᱪᱮᱫ ᱞᱮᱠᱟ ᱫᱟᱢ ᱠᱚ ᱮᱢᱚᱜ ᱜᱮᱹᱭᱟ ᱚᱱᱠᱟ᱾
ᱠᱚᱳᱰᱟᱢ ᱥᱟᱹᱛᱛᱮ ᱱᱤᱛᱳᱜ ᱫᱚ ᱟᱴᱷᱚᱨᱚᱥᱚ ᱩᱱᱤᱥᱥᱚ᱾
ᱠᱩᱭᱤᱱᱴᱮᱹᱞ?
ᱟᱨᱠᱤ ᱦᱮᱸ᱾
ᱚᱸ᱾
ᱟᱨ ᱠᱤ ᱚᱱᱟ ᱡᱟᱦᱟᱸ ᱢᱟᱨᱟᱝ ᱵᱚᱥᱛᱟ ᱛᱮ, ᱵᱚᱥᱛᱟ ᱛᱮᱼᱼ ᱯᱩᱨᱟᱹ ᱯᱷᱩᱞ ᱡᱟᱦᱟᱸ ᱚᱱᱟ ᱫᱚ ᱛᱤᱱᱟᱹᱜ ᱜᱟᱱ ᱦᱩᱭᱩᱜ-ᱟᱹ ᱞᱟᱹᱭ ᱵᱤᱱ ᱥᱮ?
ᱟᱸᱫᱚ ᱟᱞᱮ ᱱᱚᱱᱛᱮ ᱢᱟ ᱜᱚᱝᱠᱮ ᱢᱟᱨᱟᱝ ᱵᱚᱞ ᱵᱚᱥᱛᱟ ᱵᱚᱞᱛᱼᱼ
ᱚᱱᱟ ᱵᱚ ᱵᱚᱥᱛᱟ ᱢᱟᱹᱱᱮ ᱚᱱᱟ ᱵᱚᱨᱟ, ᱚᱱᱟ ᱡᱟᱦᱟᱸ ᱵᱚᱨᱟ ᱛᱟᱦᱮᱱᱟ ᱵᱟᱝ ᱚᱱᱟ᱾ ᱤᱭᱟᱹ ᱛᱮ ᱟᱨᱠᱤ ᱚᱱᱟᱼᱼ ᱮᱸᱜ ᱱᱚᱰᱤᱭᱟᱹᱜ ᱥᱩᱛᱟᱹᱢ ᱠᱟᱱᱟ ᱡᱟᱦᱟᱸ ᱥᱩᱛᱟᱹᱢ ᱛᱮᱠᱚ ᱤᱭᱟᱹ ᱠᱟᱜᱼᱟ᱾
ᱦᱮᱸ᱾
ᱵᱚᱥᱛᱟ ᱟᱨᱠᱤ ᱚᱱᱟᱴᱟᱜ, ᱚᱱᱟᱴᱟᱜ ᱛᱮ ᱯᱩᱨᱟᱹ ᱯᱷᱩᱞ ᱟᱨᱠᱤ᱾ ᱯᱩᱨᱟᱹ ᱯᱷᱩᱞ ᱡᱟᱦᱟᱸ ᱯᱩᱨᱟᱹ ᱞᱟᱥ ᱫᱷᱟᱹᱵᱤᱡ ᱟᱨ ᱮᱸᱻ ᱥᱮᱫ ᱫᱚ ᱚᱱᱟ ᱥᱩᱛᱟᱹᱢ ᱛᱚᱞ ᱠᱟᱜ ᱦᱩᱭᱩᱜ ᱠᱟᱱᱟ, ᱦᱮᱸ ᱟᱫᱟᱚ ᱯᱩᱨᱟᱹ ᱯᱷᱩᱞ ᱢᱟᱱᱮᱼᱼ ᱛᱤᱱᱹᱜ ᱜᱟᱱ ᱦᱩᱭᱩᱜ-ᱟ ᱞᱟᱹᱭ ᱵᱮᱱ ᱥᱮ?
ᱚᱱᱠᱟ ᱫᱚ ᱟᱱᱫᱟᱡ ᱫᱚ ᱵᱟᱹᱞᱤᱧ ᱫᱟᱲᱮᱭᱟᱜ ᱠᱟᱱᱟ ᱛᱟᱣ ᱢᱤᱫᱴᱟᱝ ᱚᱱᱠᱟ ᱥᱳᱛᱚᱨ ᱟᱥᱤ ᱠᱤᱞᱳ ᱚᱱᱠᱟ ᱥᱟᱵ ᱵᱤᱱ
ᱦᱮᱸ
ᱥᱚᱛᱛᱳᱨ ᱟᱥᱤ ᱠᱷᱚᱱ ᱫᱚ ᱡᱟᱥ ᱥᱚᱛᱛᱳᱨ ᱟᱥᱤ ᱮᱠᱥ ᱢᱟᱱᱮ ᱢᱤᱫ ᱢᱤᱫ ᱠᱩᱱᱴᱟᱞ ᱫᱚ ᱦᱩᱭᱩᱜᱼᱟ
ᱟᱪᱪᱷᱟ ᱟᱪᱪᱷᱟ ᱢᱟᱱᱮ ᱢᱤᱫᱴᱟᱝ ᱟᱭᱰᱤ ᱠᱮᱟ ᱞᱤᱧ ᱦᱮᱸᱥᱮ ᱟᱫᱚ ᱩᱱᱟᱹᱜ ᱴᱟᱜ ᱫᱚ ᱟᱭᱰᱤ ᱵᱟᱹᱱᱩᱜ ᱛᱟᱹᱞᱤᱧᱟ᱾
ᱩᱦᱩᱜ ᱦᱮᱸ ᱟᱨ ᱡᱚᱛᱚ ᱵᱚᱨ ᱦᱚᱸ ᱚᱱᱠᱟ ᱵᱟᱝ ᱚᱱᱠᱟ ᱥᱚᱛᱛᱚᱨ ᱟᱥᱤ ᱜᱮ ᱢᱤᱫᱴᱤᱡ ᱢᱤᱫᱴᱤᱡ ᱵᱚᱨᱟ ᱫᱚ ᱤᱭᱟᱹᱜ ᱜᱮᱭᱟ ᱡᱚᱛᱚ ᱵᱚᱨᱟ ᱫᱚ ᱵᱟᱝ ᱤᱭᱟᱜ ᱜᱮᱭᱟ ᱟᱫᱚ ᱱᱤᱛᱚᱜ ᱫᱚ ᱚᱱᱠᱟ ᱟᱴᱷᱨᱚᱥᱚ ᱩᱱᱤᱥᱚ ᱪᱟᱞᱟᱜ ᱠᱟᱱᱟ ᱪᱮᱫᱟᱜ ᱥᱮ ᱱᱤᱛᱚᱜ ᱫᱚ ᱠᱚᱢ ᱢᱟᱱᱮ ᱠᱚᱢ ᱜᱮᱠᱚ ᱮᱢᱚᱜ
ᱦᱮ
ᱡᱚᱠᱷᱚᱱ ᱢᱟᱱᱮ ᱪᱟᱥ ᱵᱟᱲᱟ ᱠᱚ ᱦᱩᱭ ᱠᱟᱛᱮᱜ ᱱᱟᱦᱟᱸᱜ ᱟᱠᱷᱨᱤᱧ ᱦᱩᱭᱩᱜᱼᱟ ᱡᱚᱠᱷᱚᱱ ᱱᱚᱣᱟ ᱟᱹᱞᱤᱧ ᱫᱚ ᱤᱭᱟᱹ ᱫᱚᱠᱟᱱ ᱚᱱᱟ ᱜᱩᱫᱟᱢ ᱠᱚᱨᱮ ᱫᱚ ᱵᱟᱹᱞᱤᱧ ᱟᱠᱷᱨᱤᱧ ᱜᱮᱭᱟ ᱡᱟᱦᱟᱸ ᱚᱱᱟ
ᱟᱪᱪᱷᱟ ᱡᱟᱦᱟᱸ ᱠᱤᱥᱟᱱ ᱢᱟᱱᱰᱤ ᱞᱟᱹᱭ ᱮᱫᱟᱠ ᱠᱚ ᱱᱚᱝᱠᱟ ᱵᱟᱝ
ᱦᱮᱸ ᱦᱮᱸ ᱚᱸᱰᱮᱞᱤᱧ ᱟᱠᱷᱨᱤᱧ ᱜᱮᱭᱟ ᱪᱮᱫᱟᱜ ᱥᱮ ᱚᱸᱰᱮ ᱡᱟᱹᱥᱛᱤ ᱜᱤ ᱠᱚ ᱮᱢᱦᱚ ᱠᱚ ᱟᱨ ᱚᱸᱰᱮ ᱫᱚ ᱮ ᱠᱚᱢ ᱥᱮ ᱠᱚᱢ ᱡᱟᱦᱟᱸ ᱛᱤᱱᱟᱹᱜ ᱠᱚᱣᱟᱜ ᱤᱭᱟᱹ ᱛᱟᱦᱮᱱᱟ ᱟᱨᱠᱤ ᱛᱤᱱᱟᱹᱜ ᱠᱩᱱᱴᱮᱞ ᱫᱚᱨᱠᱟᱨᱚᱜᱼᱟ ᱤᱱᱟᱹᱜ ᱠᱩᱱᱴᱟᱞ ᱡᱩᱫᱤ ᱵᱟᱝ ᱛᱟᱦᱮᱱᱟ ᱠᱷᱟᱱ ᱫᱚ ᱚᱱᱟ ᱚᱱᱟ ᱠᱟᱹᱴᱤᱡ ᱧᱮᱞ ᱦᱩᱭᱩᱜᱼᱟ ᱵᱟ ᱟᱫᱚ ᱵᱟᱠᱚ ᱤᱭᱟᱭ ᱜᱮᱭᱟ ᱦᱟᱛᱟᱣ ᱫᱚ ᱠᱚ ᱦᱟᱛᱟᱣ ᱜᱮᱭᱟ ᱚᱱᱠᱟ ᱫᱚ ᱠᱟᱛᱷᱟ ᱫᱚ ᱵᱟᱝ ᱠᱟᱱᱟ
ᱟᱫᱚ ᱜᱚᱝᱠᱮ ᱛᱟᱦᱚᱞᱮ ᱦᱮᱸᱜᱮ ᱡᱮ ᱵᱤᱱ ᱞᱟᱹᱭ ᱠᱮᱫᱟ ᱩᱱᱟᱹᱜ ᱠᱤᱪᱷᱩ ᱛᱟᱦᱞᱮ ᱮᱠᱞᱟ ᱛᱮᱜᱮ ᱵᱮᱱ ᱢᱮᱱᱴᱮᱱᱥ ᱠᱮᱭᱟ ᱥᱮ ᱚᱲᱟᱜ ᱨᱮ ᱛᱟᱦᱚᱞᱮ ᱱᱚᱝᱠᱟ ᱞᱮᱵᱟᱨ ᱴᱮᱵᱟᱨ ᱠᱚ ᱞᱟᱜᱟᱣ ᱦᱩᱭᱩᱜ ᱜᱮᱭᱟ?
ᱚᱲᱟᱜ ᱨᱮ ᱢᱮᱱᱟᱜ ᱠᱚᱣᱟ ᱵᱟᱵᱟ ᱟᱨ ᱤᱧ ᱟᱨ ᱠᱟᱠᱟ ᱛᱟᱠᱚ ᱡᱚᱛᱚ ᱦᱚᱲ ᱛᱮᱜᱮ
ᱚ ᱢᱤᱞᱟᱹᱢᱤᱥᱮ ᱡᱷᱚᱛᱚ ᱠᱤᱪᱷᱩ ᱯᱮ ᱠᱚᱨᱟᱣ ᱜᱮᱭᱟ ᱠᱟᱹᱢᱤ ᱠᱚᱫᱚ ᱦᱮᱸ ᱥᱮ ᱵᱟᱝ? ᱦᱮᱸ ᱦᱮᱸ ᱚᱱᱠᱟᱜᱮ ᱱᱟᱯᱟᱭ ᱜᱮᱭᱟ ᱚᱱᱠᱟᱜᱮ ᱠᱟᱹᱢᱤ ᱜᱮ ᱫᱚᱨᱠᱟᱨ ᱠᱟᱱ ᱜᱮᱭᱟ
ᱮᱠᱟᱞ ᱮᱠᱟᱞ ᱟᱨ ᱨᱵᱤᱱ ᱫᱚ ᱛᱟᱦᱚᱞᱮ ᱚᱱᱠᱟ ᱚᱠᱟ ᱠᱚᱨᱮᱵᱤᱱ ᱤᱭ ᱜᱮᱭᱟ ᱛᱟᱦᱚᱞᱮ ᱠᱟᱹᱴᱤᱡ ᱞᱟᱹᱭ ᱧᱚᱜ ᱵᱤᱱ?
ᱩᱸ ᱢᱟᱱᱮ ᱪᱮᱫ ᱠᱚᱞᱤᱧ ᱠᱟᱹᱢᱤ ᱵᱟᱲᱟᱭ ᱜᱮᱭᱟ ᱥᱮ ᱵᱟ? ᱠᱟᱹᱢᱤ ᱫᱚ ᱵᱚᱞᱛᱮ ᱟᱹᱞᱤᱧ ᱫᱚ ᱢᱟᱱᱮ ᱮ ᱢᱤᱱᱥᱤᱯᱟᱞᱴᱤ ᱮᱨᱤᱭᱟ ᱨᱮ ᱢᱤᱫᱴᱟᱝ ᱡᱮ ᱠᱟᱹᱢᱤᱨᱤᱧ ᱧᱟᱢ ᱟᱠᱟᱜᱼᱟ ᱢᱟᱠᱟ ᱥᱮᱛᱟᱜ ᱞᱮᱠᱷᱟᱱ ᱜᱮ ᱵᱟᱡᱮᱨ ᱴᱟᱡᱟᱨ ᱠᱚ ᱡᱚᱦᱚᱜ ᱟᱫᱚ ᱚᱱᱟ ᱠᱚᱜᱮᱞᱤᱧ ᱠᱟᱹᱢᱤ ᱵᱟᱲᱟᱭ ᱜᱮᱭᱟ ᱟᱨ ᱪᱮᱫ ᱥᱮᱛᱟᱜ ᱛᱟᱨᱟᱥᱤᱧ ᱚᱠᱟ ᱡᱚᱜ ᱦᱩᱭᱩᱜᱼᱟ ᱯᱚᱨᱤᱥᱠᱟᱨ ᱫᱚ ᱦᱩᱭᱩᱜᱼᱟ ᱚᱱᱟ ᱠᱚᱜᱮᱞᱤᱧ ᱪᱟᱞᱟᱜ ᱜᱮᱭᱟ ᱜᱚᱝᱠᱮ
ᱟᱪᱪᱷᱟ ᱛᱤᱱᱟᱹᱜ ᱜᱟᱱ ᱫᱤᱴᱟᱹ ᱠᱚ ᱢᱟᱱᱮ ᱢᱤᱫ ᱫᱤᱱ ᱨᱮᱱᱟᱜ ᱤᱭᱟᱹ ᱛᱤᱱᱟᱜ ᱟᱴ
ᱟᱫᱚ ᱱᱚᱝᱠᱟ ᱫᱚ ᱜᱚᱝᱠᱮ ᱢᱤᱫ ᱫᱤᱱ ᱨᱮᱱᱟᱜ ᱫᱚ ᱱᱚᱠᱟ ᱫᱚ ᱦᱤᱥᱟᱹᱵ ᱫᱚ ᱵᱟᱹᱱᱩᱜ-ᱟ ᱟᱫᱚ ᱦᱤᱥᱟᱹᱵᱽ ᱫᱚ ᱦᱚᱜᱚ ᱱᱚᱝᱠᱟ ᱢᱟᱥᱮ ᱢᱟᱥᱮ ᱦᱮᱸ ᱦᱮᱸ ᱢᱟᱥᱮ ᱢᱟᱥᱮ ᱠᱚ ᱟᱫᱚ ᱜᱚᱢᱠᱮ ᱱᱚᱣᱟ ᱢᱟ ᱦᱤᱥᱟᱹᱵ ᱢᱚᱛᱚ ᱞᱟᱹᱭ ᱞᱮᱠᱷᱟᱱ ᱟᱹᱰᱤ ᱞᱟᱛᱟᱨ ᱥᱛᱚᱨ ᱨᱮᱱᱟᱜ ᱠᱟᱹᱢᱤ ᱜᱨᱩᱯ ᱰᱤ ᱨᱮᱱᱟᱜ ᱠᱟᱢᱤ ᱠᱟᱱᱟ ᱦᱮᱥᱮ ᱟᱫᱚ ᱡᱟᱭᱦᱳᱠ ᱢᱚᱴᱟᱢᱩᱴᱤ ᱡᱟᱦᱟᱸ ᱴᱩᱠᱩ ᱧᱟᱢᱚᱜ-ᱟ, ᱚᱱᱟ ᱛᱮ ᱫᱚ ᱵᱟ ᱵᱟ ᱜᱚᱢᱠᱮ ᱩᱱᱟᱹᱜ ᱴᱟᱜ ᱫᱚ ᱵᱟᱝ ᱡᱟᱭᱦᱳᱠ ᱢᱚᱴᱟᱢᱴ ᱦᱮᱸ ᱚᱱᱠᱟ ᱯᱚᱱᱨᱚ ᱜᱟᱱ ᱧᱟᱢᱚᱜ-ᱟ ᱾
ᱛᱩᱞᱟᱹᱣ ᱱᱚᱝᱠᱟ,
ᱚᱻ ᱟᱨ ᱚᱱᱟ ᱥᱟᱣᱛᱮ ᱯᱟᱲᱦᱟᱣ ᱦᱚᱸ ᱯᱟᱲᱦᱟᱜ ᱠᱟᱱᱟ ᱜᱚᱢᱠᱮ, ᱦᱩ, ᱟᱹᱰᱤ ᱱᱟᱯᱟᱭ ᱟᱹᱰᱤ ᱱᱟᱯᱟᱭ ᱚᱱᱟ ᱫᱚ ᱥᱮᱛᱟᱜ ᱟᱹᱭᱩᱵ ᱥᱮᱛᱟᱜ ᱟᱹᱭᱩᱵ ᱥᱟᱯᱷᱟ ᱦᱳᱭᱳᱜ ᱫᱚ ᱥᱮ ᱪᱮᱫ?
ᱦᱮᱸ ᱥᱮᱛᱟᱜ ᱟᱹᱭᱩᱵ ᱫᱚ ᱵᱟᱝ, ᱥᱮᱛᱟᱜ ᱥᱮᱛᱟᱜ ᱮᱠᱫᱚᱢ ᱵᱷᱳᱨ ᱵᱷᱳᱨ ᱛᱮ ᱡᱷᱚᱛᱚ ᱠᱤᱪᱷᱩ ᱟᱫᱚ ᱯᱚᱨᱤᱥᱠᱟᱨ ᱦᱩᱭᱩᱜ ᱜᱮᱭᱟ ᱟᱨ ᱦᱟᱸᱜ-ᱟᱭ ᱛᱤᱠᱤᱱ ᱴᱟᱭᱤᱢ ᱚᱱᱝᱠᱟ ᱟᱹᱰᱤ ᱥᱚᱢᱚᱭ ᱡᱩᱫᱤ ᱞᱟᱠᱛᱤᱭᱟᱱ ᱛᱟᱦᱮᱱᱟ, ᱵᱟᱝ ᱟᱱᱟ ᱵᱟᱠᱷᱟᱱ ᱫᱚ ᱢᱤᱫᱴᱟᱭᱤᱢ ᱜᱮ ᱠᱚᱨᱟᱣ ᱞᱮᱠᱷᱟᱱ ᱜᱮ ᱦᱩᱭᱩᱜ-ᱟ᱾
ᱦᱩᱸ ᱦᱩᱸ ᱦᱩᱸ,
ᱟᱫᱚ ᱜᱚᱝᱠᱮ ᱛᱟᱦᱚᱞᱮ ᱟᱹᱵᱤᱱ ᱫᱚ ᱚᱠᱟ ᱠᱞᱟ ᱤᱭᱟᱹ ᱨᱮᱵᱤᱱ ᱯᱟᱲᱦᱟᱜ ᱠᱟᱱᱟ ᱠᱚᱞᱮᱡᱽ ᱨᱮᱵᱤᱱ ᱯᱟᱲᱟᱜ ᱠᱟᱱᱟ ᱥᱮ ᱱᱚᱝᱠᱟ ᱤᱥᱠᱩᱞ ᱠᱚᱨᱮ ᱵᱤᱱ ᱯᱟᱲᱟᱣ ᱵᱟᱲᱟᱜ ᱠᱟᱱᱟ?
ᱱᱤᱛᱚᱜ ᱫᱚ ᱟᱹᱞᱤᱧᱥ ᱱᱚᱭ-ᱚᱭ ᱠᱚᱞᱮᱡᱽ ᱠᱚᱨᱮ ᱜᱮ ᱢᱮᱱᱟᱜ ᱟᱠᱟᱫ ᱞᱤᱧᱟ ᱟᱨ ᱠᱚᱞᱮᱡᱽ ᱠᱚᱨᱮ ᱦᱚᱸ ᱛᱚ ᱠᱞᱟᱥ ᱠᱚ ᱵᱟᱝ ᱦᱳᱭᱳᱜ ᱠᱟᱱᱛᱮ ᱢᱟᱱᱮ ᱮᱠᱡᱟᱢ ᱠᱚ ᱪᱟᱵᱟᱣ ᱠᱟᱱᱟ ᱛᱚ ᱟᱫᱚ ᱠᱟᱹᱴᱤᱡ ᱠᱞᱟᱥ ᱠᱚ ᱦᱚᱸ ᱵᱟᱝ ᱦᱳᱭᱯᱜ ᱠᱟᱱᱟ ᱱᱤᱛᱚ ᱫᱚ ᱦᱟᱯᱮ ᱱᱚᱜ-ᱚᱭ ᱥᱮᱢᱴᱟᱨ ᱮᱰᱢᱤᱥᱚᱱ ᱦᱳᱭ ᱯᱚᱨᱮ ᱟᱨᱠᱤ ᱠᱞᱟᱥ ᱠᱚ ᱮᱛᱚᱦᱚᱜ-ᱟ᱾
ᱚᱻ
ᱦᱮᱸ
ᱟᱰᱤ ᱟᱯᱟᱭ ᱛᱟᱦᱚᱞᱮ,
ᱦᱩᱸ ᱦᱩᱸ,
ᱚᱱᱟ ᱥᱟᱣ ᱥᱟᱣᱛᱮ ᱟᱹᱵᱤᱱ ᱠᱮᱞᱟᱥ ᱦᱚᱸᱵᱤᱱ ᱠᱚᱨᱟᱣ ᱫᱟ ᱚᱱᱟ ᱥᱟᱣᱛᱮ ᱟᱵᱟᱨ ᱚᱲᱟᱜ ᱨᱮ ᱦᱮ ᱦᱟᱭ ᱠᱟᱹᱢᱤ ᱦᱳᱭ ᱱᱟᱱᱟ ᱦᱩᱱᱟᱹᱨ ᱠᱟᱹᱢᱤ ᱠᱚᱨᱮ ᱵᱤᱱ ᱞᱟᱜᱟᱣ ᱟᱠᱟᱱᱟ ᱦᱮᱸᱥᱮ ᱦᱮᱞᱯᱮ ᱠᱚᱣᱟᱵᱤᱱ ᱚᱲᱟᱜ ᱦᱚᱲ ᱟᱹᱰᱤ ᱵᱮᱥ ᱜᱮᱞᱤᱧ ᱵᱩᱡᱷᱟᱹᱣ ᱠᱮ-ᱟ ᱱᱮᱛᱟᱨ ᱫᱚ ᱟᱹᱰᱤ ᱟᱹᱰᱤ ᱜᱤᱫᱽᱨᱟᱹ ᱦᱮᱱᱟᱜ ᱠᱚᱣᱟ ᱦᱮᱸᱥᱮ ᱱᱚᱝᱠᱟ ᱫᱚ ᱯᱟᱲᱦᱟᱣ ᱞᱮᱠᱷᱟᱱ ᱠᱚ ᱟᱫᱚ ᱱᱚᱝᱠᱟ ᱞᱟᱹᱭᱟ ᱠᱚ ᱟᱞᱮ ᱫᱚ ᱯᱟ ᱠᱟᱹᱢᱤᱞᱮ ᱵᱟᱞᱮ ᱫᱟᱲᱮᱜ-ᱟ ᱥᱮ ᱤᱧ ᱠᱟᱹᱢᱤ ᱵᱟᱹᱧ ᱫᱟᱲᱮᱜ-ᱟ ᱚᱱᱠᱟ ᱠᱚ ᱞᱟᱹᱭ ᱜᱮᱭᱟ ᱠᱤᱱᱛᱩ ᱟᱹᱵᱤᱱ ᱟᱹᱵᱤᱱᱟᱜ ᱡᱟᱦᱟᱸ ᱟᱹᱵᱤᱱ ᱥᱟᱞᱟᱜ ᱜᱟᱞᱢᱟᱨᱟᱣ ᱠᱟᱛᱮᱫ ᱞᱤᱧ ᱵᱩᱡᱷᱟᱹᱣ ᱠᱮᱜ-ᱟ, ᱟᱹᱵᱤᱱᱟᱜ ᱠᱟᱹᱴᱤᱡ ᱢᱮᱱᱴᱟᱞᱤᱴᱤ ᱪᱟᱜ ᱥᱮ ᱪᱤᱱᱛᱟ ᱵᱷᱟᱵᱱᱟ ᱴᱟᱜ ᱟᱹᱰᱤ ᱜᱮ ᱟᱞᱟᱫᱟ ᱜᱮᱭᱟ, ᱟᱸᱡᱚᱢ ᱠᱟᱛᱮᱜ ᱥᱮ ᱵᱩᱡᱷᱟᱹᱣ ᱠᱟ ᱟᱵᱤᱱᱟᱜ ᱠᱟᱛᱷᱟ ᱠᱚ ᱠᱟᱹᱴᱤᱡ ᱵᱮᱥ ᱞᱤᱧ ᱵᱩᱡᱷᱟᱹᱣ ᱠᱮᱜ-ᱟ ᱵᱩᱡᱷᱟ ᱠᱮᱜ-ᱟ ᱵᱤᱱ ᱥᱮ?
ᱦᱮᱸ ᱦᱮᱸ ᱦᱮᱸ, ᱚᱱᱟ ᱫᱚ ᱢᱟᱱᱮ ᱠᱚ ᱵᱩᱡᱷᱟᱹᱣ ᱧᱟᱢᱟ ᱪᱮᱫ ᱞᱮᱠᱟ ᱪᱮᱫ? ᱠᱤᱥᱟᱹᱬ ᱦᱚᱲ ᱨᱤᱱ ᱜᱤᱫᱽᱨᱟᱹ ᱫᱚ, ᱡᱚᱛᱚ ᱦᱚᱲ ᱫᱚ ᱵᱟᱹᱧ ᱞᱟᱹᱭᱮᱜ-ᱟ, ᱠᱤᱪᱷᱩ ᱦᱚᱲ ᱢᱮᱱᱟᱜ ᱠᱚᱣᱟ ᱡᱮ ᱟᱠᱚᱣᱟᱜ ᱢᱮᱱᱴᱟᱞᱤᱴᱤ ᱟᱹᱰᱤ ᱤᱭᱟᱹ ᱜᱮᱛᱟ ᱠᱚᱣᱟ ᱱᱟᱫᱚ ᱠᱤᱥᱟᱹᱬ ᱦᱚᱲ ᱠᱚᱣᱟᱜ ᱜᱮ ᱛᱟᱦᱮᱱᱟ ᱾ ᱜᱚᱨᱤᱵᱽ ᱫᱩᱠᱷᱤ ᱦᱚᱲ ᱠᱚ ᱧᱮᱞ ᱵᱤᱱ ᱡᱟᱹᱥᱛᱤ ᱫᱚ ᱚᱱᱠᱟ ᱫᱚ ᱵᱟᱝ ᱠᱚ ᱤᱭᱟᱹᱭᱟ ᱠᱟᱹᱢᱤ ᱫᱚ ᱠᱟᱹᱢᱤ ᱜᱮ ᱠᱚ ᱫᱚ
ᱴᱷᱤᱠ ᱜᱮᱭᱟ ᱜᱚᱢᱠᱮ, ᱛᱟᱦᱚᱞᱮ ᱩᱰᱤᱜᱟᱱ ᱜᱮ ᱜᱟᱞᱢᱟᱨᱟᱣ ᱦᱳᱭᱱᱟ ᱟᱹᱰᱤ ᱞᱤᱧ ᱵᱮᱥ ᱦᱚᱸᱞᱤᱧ ᱵᱩᱡᱷᱟᱹᱣ ᱠᱮᱜ-ᱟ᱾ ᱦᱮᱸ ᱥᱮ ᱟᱹᱵᱤᱱ ᱥᱟᱞᱟᱜ ᱜᱟᱯᱟᱞ ᱢᱟᱨᱟᱣ ᱠᱟᱛᱮᱜ ᱚᱱᱠᱟ ᱡᱩᱫᱤ ᱥᱚᱢᱚᱭ᱾ ᱠᱚ ᱧᱟᱢᱚᱜ-ᱟ ᱱᱚᱝᱠᱟ ᱟᱨᱚ ᱟᱹᱵᱤᱱ ᱥᱟᱞᱟᱜ ᱱᱚᱝᱠᱟ ᱨᱚᱯᱚᱲ ᱜᱚᱴᱟᱜ ᱦᱩᱭᱩᱜ-ᱟ ᱱᱚᱣᱟ ᱟᱰᱤ᱾ ᱱᱟᱱᱟ ᱦᱩᱱᱟᱹᱨ ᱱᱚᱝᱠᱟ ᱵᱤᱥᱚᱭ ᱞᱟᱹᱭᱟ ᱦᱮᱸᱥᱮ ᱴᱷᱤᱠ ᱜᱮᱭᱟ ᱫᱚᱦᱚ ᱠᱮᱫᱟᱞᱤᱧ ᱛᱟᱦᱚᱞᱮ ᱦᱮᱸ ᱡᱚᱦᱟᱨ ᱜᱮ᱾
ᱴᱷᱤᱠ ᱜᱮᱭᱟ ᱢᱟ ᱡᱚᱦᱚᱨ ᱜᱮ᱾